ᱡᱚᱦᱟᱨ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ ᱾
ᱦᱩᱸ
ᱟᱫᱚ ᱱᱚᱜ-ᱚᱭ ᱡᱟᱦᱟᱸ ᱞᱟᱝ ᱨᱚᱯᱚᱲ ᱠᱟᱱ ᱛᱟᱦᱮᱸᱫ ᱜᱚᱝᱠᱮ ᱦᱳᱭ ᱥᱮ᱾ ᱟᱫᱚ ᱱᱚᱜ-ᱚᱭ ᱢᱟᱱᱮ ᱡᱟᱦᱟᱸ ᱦᱩᱲᱩ ᱠᱚ ᱡᱟᱦᱟᱸ ᱵᱚᱱ ᱵᱟᱥ ᱵᱟᱲᱟᱭ ᱜᱮᱭᱟ ᱦᱳᱭ ᱥᱮ᱾ ᱟᱫᱚ ᱟᱞᱮ ᱥᱮᱫ ᱫᱚ ᱜᱚᱝᱠᱮ ᱱᱟᱜ᱾ ᱠᱷᱟᱱ ᱱᱚᱶᱟ ᱡᱟᱦᱟᱸ ᱟᱹᱵᱤᱱ ᱫᱚᱵᱤᱱ ᱞᱟᱹᱭ ᱠᱮᱜᱼᱟ᱾ ᱥᱟᱨᱡᱚᱢ ᱠᱟᱴ ᱠᱚᱛᱮ ᱵᱮᱱ ᱮ ᱫᱷᱚᱲᱟᱭ ᱜᱮᱭᱟ ᱦᱮᱸ ᱟᱫᱚ ᱥᱟᱨᱡᱚᱢ ᱠᱟᱴ ᱫᱚ ᱚᱱᱮ ᱮ ᱢᱤᱫ ᱨᱚᱠᱚᱢ ᱢᱟᱱᱮ ᱥᱚᱡᱮ ᱧᱚᱜ ᱦᱩᱭᱳᱜ ᱜᱮᱭᱟ ᱛᱚ ᱟᱨ ᱚᱱᱟ ᱥᱟᱶᱛᱮ ᱢᱤᱫ ᱨᱚᱠᱚᱢ ᱦᱟᱢᱟᱞ ᱜᱮ ᱛᱟᱦᱮᱱ ᱜᱮᱭᱟ ᱵᱟᱨ ᱥᱟᱭᱤᱰ ᱜᱮ᱾
ᱦᱩᱸ ᱦᱩᱸ ᱦᱩᱸ᱾
ᱛᱚ ᱮᱭ ᱠᱟᱨᱚᱱ ᱛᱮ ᱟᱫᱚ ᱟᱯᱮ ᱫᱚ ᱦᱚᱭᱛᱚ ᱥᱟᱨᱡᱚᱢ ᱠᱟᱴ ᱛᱮᱜᱮ᱾ ᱢᱟᱱᱮ ᱵᱷᱟᱜᱮ ᱵᱮ ᱵᱩᱡ ᱜᱮᱭᱟ ᱟᱨ ᱟᱞᱮ ᱥᱮᱫ ᱫᱚ ᱢᱟᱱᱮ ᱥᱟᱨᱡᱚᱢ ᱠᱟᱴ ᱜᱮ ᱵᱟᱹᱱᱩᱜᱼᱟ ᱛᱚ ᱵᱤᱞᱟᱹᱛ ᱫᱤᱥᱚᱢ ᱦᱚᱲ᱾ ᱛᱟᱦᱚᱞᱮ ᱟᱫᱚ ᱟᱞᱮ ᱫᱚ ᱢᱟᱱᱮ ᱚᱱᱟ ᱢᱟᱫ ᱛᱮᱜᱮᱞᱮ ᱵᱟᱥ ᱵᱟᱲᱟᱭ ᱜᱮᱭᱟ ᱟᱨ ᱠᱤ᱾
ᱟᱨ ᱱᱚᱣᱟ ᱵᱟᱥ ᱞᱮᱠᱷᱟᱱ ᱫᱚ ᱜᱚᱝᱠᱮ ᱱᱚᱜ-ᱚᱭ ᱡᱟᱦᱟᱸ ᱤᱨ ᱠᱚ ᱢᱟᱱᱮ ᱤᱨ ᱢᱟᱱᱮ ᱥᱟᱵ ᱠᱟᱛᱮᱫ ᱤᱨ ᱠᱚ ᱱᱚᱣᱟ ᱠᱚ ᱟᱹᱰᱤ ᱜᱮ ᱥᱩᱵᱤᱫᱟᱜ ᱠᱟᱱᱟ ᱟᱨᱠᱤ ᱦᱳᱭ ᱥᱮ ᱾ ᱟᱨ ᱪᱮᱫ ᱢᱟᱱᱮ ᱥᱟᱵ ᱛᱮᱦᱚᱸ ᱟᱹᱰᱤ ᱜᱮ ᱡᱩᱛᱩᱜᱼᱟ, ᱟᱨ ᱢᱟᱱᱮ ᱠᱟᱹᱡᱽ ᱢᱟᱱᱮ ᱫᱤᱥᱟᱹᱜ-ᱟ, ᱪᱤᱠᱟᱛᱮ? ᱪᱮᱛᱟᱱ ᱧᱚᱜ ᱠᱚ ᱡᱮ ᱡᱟᱦᱟᱸᱭ ᱪᱤᱞᱤ ᱠᱚ ᱦᱮᱱᱟᱜ ᱠᱚᱣᱟ ᱥᱮ ᱪᱮᱫ ᱟᱨ ᱱᱮᱛᱟᱨ ᱫᱚ ᱫᱚᱢᱮ ᱜᱮ ᱵᱤᱧ ᱠᱚ ᱧᱟᱢᱚᱜ ᱠᱟᱱ ᱜᱮᱭᱟ ᱾ ᱛᱚ ᱱᱚᱣᱟ ᱤᱨ ᱥᱚᱢᱟᱹᱭ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱟᱹ ᱵᱤᱧ ᱠᱚᱫᱚ ᱠᱚ ᱧᱟᱢᱚᱜ ᱠᱟᱱ ᱜᱮᱭᱟ ᱥᱮ ᱵᱟᱝ?
ᱦᱮᱸ ᱚᱱᱟ ᱡᱟᱦᱟᱸᱵᱤᱱ ᱞᱟᱹᱭ ᱠᱮᱫᱟ ᱵᱤᱧ ᱠᱤᱫᱤᱧ ᱠᱚᱫᱚ ᱨᱮᱫᱚ ᱚᱱᱟ ᱦᱩᱲᱩ ᱠᱷᱮᱛ ᱠᱚᱨᱮ ᱫᱚ ᱡᱟᱥ ᱛᱤ ᱠᱟᱭ ᱛᱮ ᱞᱟᱴᱟ ᱧᱚᱜ ᱜᱮ ᱛᱟᱸᱦᱮᱱ ᱜᱮᱭᱟ ᱥᱮ ᱛᱚ ᱚᱱᱟ ᱠᱚᱨᱮᱜ ᱫᱚ ᱩᱱᱟᱹᱜ ᱥᱚᱠᱛᱚ ᱫᱚ ᱵᱟᱝᱠᱚ ᱧᱮᱞ ᱵᱟᱲᱟᱜ ᱜᱮᱭᱟ᱾ ᱛᱚ ᱟᱫᱚ ᱵᱤᱧ ᱠᱚᱦᱚᱸ ᱟᱨᱠᱤ ᱚᱱᱮ ᱚᱸᱰᱮ ᱫᱚ ᱜᱳᱯᱳᱱ ᱡᱟᱭᱜᱟ ᱠᱚ ᱵᱤᱥᱤᱧᱚᱜ ᱠᱚ ᱧᱟᱢ ᱜᱮᱭᱟ ᱟᱨᱠᱤ ᱚᱱᱟᱛᱮ ᱟᱨᱠᱤ ᱱᱮᱛᱟᱨ ᱫᱚ ᱵᱤᱧ ᱠᱤᱫᱤᱧ ᱠᱚᱫᱚ ᱢᱟᱱᱮ ᱧᱮᱞ ᱵᱟᱲᱟ ᱠᱟᱱᱟ ᱟᱨᱠᱤ ᱦᱩᱲᱩ ᱠᱷᱮᱛ ᱠᱚᱨᱮ ᱫᱚ᱾ ᱟᱰᱤ ᱡᱟᱹᱥᱛᱤ ᱠᱟᱭ ᱜᱮᱠᱚ ᱛᱟᱦᱮᱱ ᱵᱟᱲᱟᱭ ᱜᱮᱭᱟ ᱥᱮ ᱧᱟᱢ ᱵᱟᱲᱟᱜ ᱜᱮᱭᱟ ᱠᱚ᱾
ᱦᱩᱸ ᱾
ᱛᱮ ᱚᱱᱠᱟ ᱵᱮᱯᱟᱨ
ᱟᱪᱪᱷᱟ ᱾
ᱛᱟᱦᱚᱞᱮ ᱜᱚᱝᱠᱮ ᱟᱯᱮ ᱥᱮᱫ ᱫᱚ ᱩᱱᱠᱩ ᱛᱟᱦᱟᱞᱮ ᱟᱯᱮ ᱥᱮᱫ ᱦᱚᱸᱠᱚ ᱧᱟᱢ ᱵᱟᱲᱟᱜ ᱜᱮᱭᱟ ᱥᱮ ᱵᱟᱝ ᱪᱮᱫ ᱞᱮᱠᱟ?
ᱟᱫᱚ ᱜᱚᱝᱠᱮ ᱟᱞᱮ ᱥᱮᱜ ᱦᱚᱸ ᱱᱟᱜ ᱠᱷᱟᱱ ᱫᱚᱢᱮ ᱜᱟᱱ ᱜᱮ ᱵᱤᱧ ᱠᱤᱫᱤᱧ ᱠᱚᱫᱚ ᱠᱚ ᱧᱟᱢ ᱵᱟᱲᱟᱜ ᱠᱟᱱ ᱜᱮᱭᱟ ᱦᱳᱭ ᱥᱮ ᱟᱫᱚ ᱞᱟᱦᱟ ᱛᱮᱢᱟ ᱡᱟᱦᱟᱸᱭ ᱵᱤᱧ ᱠᱚ ᱱᱮᱛᱟᱨ ᱠᱚ ᱧᱟᱢᱚᱜ ᱠᱟᱱᱟ ᱩᱱᱠᱩ ᱵᱤᱧ ᱫᱚ ᱞᱟᱦᱟ ᱛᱮᱫᱚ ᱵᱟᱞᱮ ᱧᱮᱞ ᱵᱟᱲᱟ ᱟᱠᱟᱫ ᱠᱚ ᱜᱮᱭᱟ ᱾ ᱟᱫᱚ ᱱᱮᱜ-ᱮ ᱢᱟᱱᱮ ᱯᱮ ᱥᱮᱨᱢᱟ ᱜᱟᱱ ᱦᱳᱭ ᱥᱮ ᱱᱚᱜ-ᱚᱭ ᱯᱮ ᱯᱩᱱ ᱥᱮᱨᱢᱟ ᱜᱮᱞᱮ ᱱᱩᱜ ᱩᱱᱠᱩ ᱵᱤᱧ ᱫᱚ ᱫᱚᱢᱮ ᱜᱮᱞᱮ ᱧᱟᱢᱮᱜ ᱠᱚᱣᱟ ᱟᱨᱠᱤ ᱾ ᱱᱩᱝᱠᱩ ᱡᱟᱦᱟᱸ ᱟᱞᱮ ᱫᱚᱞᱮ ᱢᱮᱱ ᱠᱚ ᱜᱮᱭᱟ ᱱᱩᱝᱠᱩ ᱥᱤᱭᱟᱹᱲ ᱪᱟᱸᱫᱟ
ᱦᱩᱸ ᱦᱩᱸ ᱾
ᱦᱳᱭ ᱥᱮ ᱩᱱᱠᱩ ᱵᱤᱧ ᱜᱮ ᱫᱚᱢᱮ ᱜᱟᱱ ᱠᱚ ᱫᱚᱢᱮ ᱜᱟᱱᱞᱮ ᱧᱟᱢ ᱵᱟᱲᱟᱭᱮᱫ ᱠᱚᱣᱟ ᱟᱨᱠᱤ ᱾ ᱟᱫᱚ ᱜᱚᱝᱠᱮ ᱱᱩᱝᱠᱩ ᱵᱤᱧ ᱫᱚ ᱱᱟᱜ ᱠᱷᱟᱱ ᱢᱟᱱᱮ ᱡᱮᱢᱚᱱ ᱮᱴᱟᱜ ᱵᱤᱧ ᱠᱚᱫᱚ ᱢᱟᱱᱮ ᱦᱚᱲᱟᱜ ᱛᱟᱲᱟᱢ ᱥᱟᱰᱮ ᱠᱚ ᱟᱸᱡᱚᱢ ᱞᱮᱠᱷᱟᱱ ᱟᱫᱚ ᱠᱚ ᱥᱟᱦᱟ ᱥᱟᱜᱤᱧᱚᱜ-ᱟ ᱦᱳᱭ ᱥᱮ ᱾ ᱟᱨ ᱱᱩᱝᱠᱩ ᱵᱤᱧ ᱫᱚ ᱠᱤᱱᱛᱩ ᱢᱟᱱᱮ ᱠᱟᱹᱡ ᱢᱟᱱᱮ ᱪᱮᱫ ᱞᱮᱠᱟ ᱡᱮ ᱮᱸᱜ ᱜᱩᱲᱤᱭᱟᱹ ᱧᱚᱜ ᱥᱚᱵᱷᱟᱵ ᱨᱮᱱ ᱥᱮ ᱰᱷᱤᱥᱟᱹᱥ ᱥᱚᱵᱷᱟᱵᱽ ᱨᱮᱱ ᱢᱟᱱᱮ ᱵᱤᱧ ᱠᱟᱱᱟ ᱠᱚ ᱟᱨᱠᱤ᱾ ᱟᱫᱚ ᱜᱚᱢᱠᱮ ᱱᱩᱝᱠᱩ ᱫᱚ ᱡᱩᱫᱤ ᱦᱚᱸᱠᱚ ᱵᱩᱡᱟ ᱡᱮ ᱦᱚᱲ ᱠᱚ ᱦᱤᱡᱩᱜ ᱠᱟᱱᱟ᱾ ᱟᱫᱚ ᱮᱱᱛᱮ ᱨᱮᱦᱚᱸ ᱟᱫᱚ ᱵᱟᱝᱠᱚ ᱥᱚᱨᱟᱜ ᱜᱮᱭᱟ ᱟᱨᱠᱤ ᱟᱨ ᱡᱩᱫᱤ ᱠᱟᱹᱡ ᱵᱚᱱ ᱡᱟᱛᱜᱚ ᱵᱟᱡᱟᱣᱮᱭᱟ ᱥᱮ ᱡᱟᱦᱟ ᱞᱮᱠᱟᱛᱮ ᱠᱟᱹᱡ ᱵᱚᱱ ᱵᱟᱡᱟᱣᱮᱭᱟ ᱛᱟᱦᱟ ᱟᱫᱚ ᱟᱰᱤ ᱨᱟᱜᱤ ᱟᱫᱚ ᱠᱚ ᱜᱮᱜᱮᱨ ᱜᱮᱭᱟ᱾ ᱟᱫᱚ ᱜᱚᱝᱠᱮ ᱛᱟᱦᱟᱞᱮ ᱟᱯᱮ ᱥᱮᱫ ᱫᱚ ᱪᱮᱫ ᱞᱮᱠᱟᱱ ᱵᱤᱧ ᱢᱟᱱᱮ ᱯᱮ ᱧᱟᱢ ᱵᱟᱲᱟᱭᱮᱫ ᱠᱚᱣᱟ ᱟᱨᱠᱤ?
ᱦᱮᱸ ᱟᱫᱚ ᱱᱮᱛᱟᱨ ᱫᱚ ᱢᱟᱱᱮ ᱡᱟᱦᱟᱸ ᱵᱮᱱ ᱞᱟᱹᱭ ᱠᱮᱫᱟ ᱩᱱᱝᱠᱩ ᱥᱤᱭᱟᱹᱲ ᱪᱷᱟᱸᱫᱟ ᱵᱚᱱ ᱢᱮᱛᱟ ᱠᱚ ᱠᱟᱱᱟ ᱟᱨᱠᱤ ᱱᱩᱠᱩ ᱵᱤᱧ ᱫᱚ ᱠᱚᱜᱮ ᱟᱨᱠᱤ ᱡᱟᱥᱛᱤ ᱠᱟᱭ ᱛᱮᱫᱚ ᱧᱮᱞ ᱵᱟᱲᱟᱣ ᱟᱠᱟᱱᱟ ᱠᱚ ᱦᱩᱲᱳ ᱠᱷᱮᱛ ᱠᱚᱨᱮ ᱫᱚ᱾ ᱟᱫᱚ ᱚᱱᱮ ᱚᱱᱠᱟ ᱟᱨᱠᱤ ᱡᱟᱦᱟᱸ ᱞᱮᱠᱟ ᱵᱤᱱ ᱞᱟᱹᱭ ᱠᱮᱫᱟ ᱩᱱᱠᱩ ᱫᱚ ᱠᱟᱹᱴᱤᱡ ᱠᱚ ᱜᱟᱹᱲᱭᱟᱹ ᱧᱚᱜ ᱜᱮᱭᱟ ᱡᱮ ᱩᱱᱟᱹᱜ ᱦᱟᱞᱠᱟ ᱦᱟᱞᱠᱟ ᱡᱩᱫᱤᱢ ᱟᱢ ᱩᱱᱤ ᱥᱩᱨ ᱛᱮᱢ ᱯᱟᱨᱚᱢᱚᱜ ᱨᱮᱦᱚᱸ ᱩᱱᱤ ᱵᱟᱭ ᱞᱟᱲᱟᱜ-ᱟ ᱥᱮ ᱵᱟᱭ ᱪᱤᱠᱟᱹᱜ-ᱟ ᱩᱱᱟᱹᱜ ᱥᱚᱴ ᱠᱚᱨᱮ ᱫᱚ ᱟᱫᱚ ᱦᱮᱸ ᱟᱫᱚ ᱩᱱᱟᱹᱜ ᱥᱟᱴ ᱫᱚ ᱚᱱᱟᱛᱮ ᱟᱨᱠᱤ ᱩᱱᱟᱹᱜ ᱛᱟᱲᱟ ᱛᱟᱲᱤ ᱦᱚᱸ ᱟᱨᱠᱤ ᱵᱟᱝᱠᱚ ᱞᱟᱜᱟᱣ ᱜᱚᱫᱚᱜ-ᱟ ᱡᱩᱫᱤ ᱩᱱᱤ ᱵᱟᱢ ᱟᱜᱷᱟᱛᱮᱭᱟ ᱥᱮ ᱡᱳᱨ ᱧᱚᱜ ᱵᱟᱢ ᱞᱮᱵᱮᱫ ᱵᱟᱡᱟᱣᱮᱭᱟ ᱥᱮ ᱡᱟᱦᱟᱸᱭ ᱪᱤᱠᱟᱹᱭᱮᱭᱟ ᱚᱱᱟᱛᱮ ᱟᱨᱠᱤ ᱩᱱᱠᱩ ᱫᱚ ᱮᱢᱚᱱ ᱦᱚᱸ ᱦᱳᱭ ᱟᱠᱟᱱᱟ ᱟᱞᱮᱥᱮᱫ ᱱᱚᱝᱠᱟ ᱧᱮᱞ ᱵᱟᱲᱟᱣᱟᱠᱟᱱᱟ ᱡᱮ ᱟᱫᱚ ᱦᱚᱨ ᱛᱚ ᱚᱱᱟ ᱡᱟᱦᱟᱸ᱾ ᱦᱩᱲᱩ ᱤᱨ ᱠᱟᱛᱮᱫ ᱵᱚᱱ ᱜᱤᱛᱤᱡ ᱠᱟᱜ ᱜᱮᱭᱟ ᱚᱱᱟ ᱠᱚᱨᱮ ᱠᱚ ᱛᱟᱦᱮᱱ ᱜᱮᱭᱟ᱾ ᱚᱱᱟ ᱠᱚᱨᱮ ᱠᱚ ᱵᱷᱤᱛᱤᱨ ᱠᱚ ᱵᱚᱞᱚᱠᱚᱜ ᱜᱮᱭᱟ ᱱᱚᱝᱠᱟ ᱦᱚᱸ ᱧᱮᱞ ᱦᱩᱭ ᱟᱠᱟᱱᱟ ᱡᱮᱼᱼ ᱢᱟᱱᱮ ᱛᱚᱞ ᱥᱚᱢᱚᱭ ᱦᱚᱭᱼᱼ ᱛᱚ ᱧᱮᱞ ᱧᱮᱞ ᱦᱚᱸ ᱵᱟᱠᱚ ᱧᱮᱞ ᱟᱠᱟᱫᱤᱭᱟ ᱢᱟᱱᱮ ᱦᱳᱲᱳ ᱟᱴᱤ ᱥᱟᱞᱟᱜ ᱠᱚ ᱛᱚᱞ ᱢᱮᱥᱟᱣ ᱠᱟᱫᱤᱭᱟ ᱛᱟᱯᱚᱨᱮ ᱚᱱᱟ ᱛᱚᱞ ᱢᱮᱥᱟᱞ ᱠᱟᱛᱮᱜ ᱠᱷᱟᱱ ᱫᱚ ᱦᱳᱭᱛᱚ ᱢᱟᱱᱮ ᱦᱚᱭᱛᱚ ᱟᱹᱰᱤ ᱫᱤᱱ ᱦᱳᱭ ᱠᱟᱱᱟ ᱜᱚᱡ ᱟᱠᱟᱱᱟᱭ ᱥᱮ ᱤᱭᱟᱹᱣ ᱟᱠᱟᱱᱟᱭ ᱛᱚᱠᱷᱚᱱ ᱦᱩᱲᱩ ᱠᱚ ᱫᱟᱞᱟᱠᱚ ᱦᱩᱲᱩ ᱫᱟᱞ ᱥᱚᱢᱚᱭ ᱟᱨᱠᱤ ᱚᱱᱟ ᱦᱩᱲᱩ ᱟᱴᱤ ᱠᱚᱨᱮ ᱦᱚᱸᱠᱚ ᱟᱨᱠᱤ ᱠᱚ᱾ ᱚᱱᱠᱟ ᱢᱤᱫᱴᱟᱝ ᱵᱟᱨᱭᱟ ᱠᱚ ᱟᱨᱠᱤ ᱠᱚ ᱧᱟᱢ ᱵᱟᱲᱟ ᱟᱠᱟᱱᱟ ᱱᱚᱝᱠᱟᱱᱟᱜ ᱜᱷᱚᱴᱚᱱᱟ ᱠᱚᱦᱚᱸ ᱟᱨᱠᱤ᱾ ᱟᱞᱮ ᱥᱮᱫ ᱟᱨᱠᱤ ᱢᱟᱱᱮ ᱟᱸᱡᱚᱢ ᱵᱟᱲᱟ ᱟᱠᱟᱫᱟᱞᱤᱧ ᱟᱨᱠᱤ ᱧᱮᱞ ᱫᱚ ᱵᱟᱝᱞᱤᱧ ᱧᱮᱞ ᱵᱟᱲᱟᱣ ᱟᱠᱟᱫᱟ ᱛᱚ ᱚᱱᱠᱟ ᱟᱨ ᱱᱩᱠᱩ ᱵᱟᱫ ᱫᱤᱭᱮ ᱡᱟᱦᱟᱸᱭ ᱩᱱᱠᱩ ᱪᱤᱛᱤ ᱵᱤᱧ ᱵᱚᱱ ᱢᱮᱛᱟᱣᱟ ᱠᱚ ᱠᱟᱱᱟ ᱛᱚ ᱩᱱᱠᱩ ᱦᱚᱸ ᱟᱯᱮ ᱥᱮᱫᱸᱡᱟᱹᱱᱤᱡ ᱠᱷᱟᱱ ᱱᱤᱥᱪᱳᱭ ᱢᱮᱱᱟᱜ ᱠᱚᱜᱮᱭᱟ ᱟᱸᱡᱚᱢ ᱵᱟᱲᱟ ᱠᱟᱜ ᱠᱚᱭᱟ ᱵᱮᱱ᱾ ᱛᱚ ᱱᱩᱠᱩ ᱵᱤᱧ ᱠᱚᱦᱚᱸ ᱟᱨᱠᱤ᱾ ᱦᱮ ᱢᱟᱱᱮ ᱚᱱᱟ ᱦᱩᱲᱩ ᱟᱹᱴᱤᱨᱮ ᱥᱮ ᱦᱩᱲᱩᱼᱼ ᱠᱷᱮᱛ ᱠᱚᱨᱮᱫ ᱩᱱᱠᱩ ᱦᱚᱸᱠᱚ ᱢᱟᱱᱮ ᱧᱟᱢ ᱵᱟᱲᱟᱣ ᱟᱠᱟᱱ ᱜᱮᱭᱟ ᱟᱨᱠᱤ ᱠᱚ᱾ ᱛᱟᱦᱮᱸ ᱵᱟᱲᱟᱣ ᱠᱟᱱ ᱜᱮᱭᱟ ᱱᱚᱝᱠᱟᱱᱟᱜ ᱜᱷᱚᱴᱚᱱᱟ ᱠᱚᱦᱚᱸ ᱞᱤᱧ ᱟᱸᱡᱚᱢ ᱟᱠᱟᱫᱟ ᱟᱫᱚ ᱱᱩᱠᱩ ᱵᱤᱧ ᱫᱚ ᱠᱟᱹᱼᱼ ᱢᱟᱱᱮ ᱦᱟᱹᱱᱠᱩ ᱡᱮᱢᱚᱱ ᱜᱟᱫᱷᱟ ᱧᱚᱜ ᱜᱮᱭᱟ ᱠᱚ ᱦᱟᱹᱱᱠᱩ ᱵᱤᱱ ᱫᱚ ᱢᱟᱱᱮ ᱩᱱᱟᱹᱜ ᱥᱴᱚ ᱠᱚᱨᱮᱼᱼ ᱦᱟ ᱢᱟᱱᱮ ᱨᱤᱭᱮᱠᱥᱮᱱ ᱠᱟ ᱵᱟᱝᱠᱚ ᱦᱟᱛᱟᱣ ᱜᱮᱭᱟ ᱩᱱᱟᱹᱜ ᱜᱟᱱ ᱵᱟᱹᱵᱤᱱ ᱟᱜᱷᱟᱛ ᱞᱮᱠᱷᱟᱱ ᱛᱚᱵᱮ ᱱᱩᱠᱩ ᱫᱚ ᱠᱟᱹᱴᱤᱡ ᱠᱚ ᱪᱚᱴᱼᱼ ᱯᱩᱴᱤᱭᱟᱹ ᱧᱚᱜ ᱜᱮᱭᱟ ᱢᱟᱱᱮᱼᱼ ᱮᱠᱴᱩ ᱦᱚᱲᱟᱜ ᱢᱟᱱᱮ ᱟᱵᱷᱟᱥ ᱠᱚ ᱟᱸᱡᱚᱢ ᱞᱮᱠᱟᱱ ᱥᱮ ᱡᱟᱦᱟᱱ ᱪᱤᱞᱤ ᱡᱤᱵᱽᱼᱡᱤᱭᱟᱹᱞᱤ ᱟᱵᱷᱟᱥ ᱠᱚ ᱟᱸᱡᱚᱢ ᱞᱮᱠᱟᱱᱼᱼ ᱢᱟᱱᱮ ᱛᱟᱲᱟᱛᱟᱹᱲᱤ ᱠᱚ ᱩᱰᱩᱠ ᱜᱚᱫᱚᱜᱼᱟ ᱥᱮ ᱦᱳᱲᱳ ᱤᱭᱟᱹ ᱠᱚᱨᱮ ᱠᱚ ᱛᱟᱦᱮᱸ ᱞᱮᱱᱠᱷᱟᱱ ᱦᱚᱸ ᱛᱟᱲᱟᱛᱟᱹᱲᱤ ᱠᱚ ᱚᱸ ᱩᱰᱩᱠᱚᱜᱼᱟ ᱟᱨᱠᱤ ᱟᱫᱚ ᱟᱵᱚ ᱫᱚᱵᱚᱱ ᱵᱟᱲᱟᱭ ᱜᱮᱭᱟ ᱵᱤᱧ ᱠᱤᱫᱤᱧᱼᱼ ᱠᱚᱫᱚ ᱡᱩᱫᱤ ᱟᱢ ᱵᱟᱢ ᱟᱜᱷᱟᱛᱮᱭᱟ ᱟᱠᱚ ᱦᱚᱸ ᱵᱟᱠᱚ ᱞᱟᱜᱟᱜᱼᱟ ᱥᱮ ᱡᱤᱵᱽᱡᱤᱭᱟᱹᱞᱤ ᱫᱚ ᱵᱤᱨ ᱨᱮᱱ ᱦᱳᱠ ᱟᱨ ᱡᱟᱦᱟᱸ ᱨᱮᱱ ᱦᱳᱠ᱾ ᱦᱳᱭ ᱡᱩᱫᱤ ᱟᱵᱤᱱ ᱟᱜᱷᱟᱛ ᱵᱟᱲᱟ ᱠᱚᱣᱟᱵᱤᱱ ᱛᱚᱠᱷᱚᱱ ᱫᱚᱠᱚ ᱜᱮᱜᱮᱨ ᱵᱟᱲᱟᱭ ᱜᱮᱭᱟ ᱟᱨᱠᱤ᱾ ᱟᱨ ᱡᱩᱫᱤ ᱟᱹᱵᱤᱱ ᱦᱚᱸ ᱵᱟᱵᱤᱱ ᱪᱤᱠᱟᱹ ᱵᱟᱲᱟᱭᱮᱭᱟ ᱛᱚ᱾ ᱢᱟᱱᱮ ᱩᱱᱠᱩ ᱦᱚᱸ ᱟᱯᱮ ᱞᱮᱠᱟ ᱟᱨᱠᱤ ᱠᱚ ᱛᱟᱦᱮᱸ ᱵᱟᱲᱟᱜ ᱜᱮᱭᱟ ᱟᱨᱠᱤ ᱛᱚ᱾ ᱛᱚ ᱜᱚᱝᱠᱮ ᱟᱯᱮ ᱥᱮᱫ ᱦᱚᱸ ᱟᱨᱠᱤ ᱟᱵᱤᱱ ᱢᱟᱵᱤᱱ ᱞᱟᱹᱭ ᱠᱮᱫ ᱜᱮ ᱩᱱᱠᱩ ᱥᱤᱭᱟᱹᱲ ᱪᱟᱸᱫᱟ ᱵᱤᱧ ᱫᱚᱠᱚ ᱧᱟᱢᱚᱜ ᱜᱮᱭᱟ᱾ ᱛᱟᱦᱞᱮ ᱩᱱᱠᱩ ᱪᱤᱛᱤ ᱵᱤᱱ ᱥᱮ ᱡᱟᱦᱟᱸᱭ ᱵᱤᱱ ᱞᱟᱹᱭ ᱠᱮᱫ ᱠᱚᱣᱟ ᱛᱟᱦᱞᱮ ᱱᱩᱠᱩ ᱵᱤᱧ ᱠᱚᱫᱚ᱾ ᱟᱯᱮ ᱚᱱᱟ ᱦᱩᱲᱩ ᱠᱷᱮᱛ ᱥᱮ ᱞᱟᱴᱟ ᱯᱟᱴᱟ ᱠᱚᱨᱮᱫ ᱫᱚ ᱥᱮ ᱟᱯᱮ ᱟᱹᱛᱩ ᱠᱚᱨᱮᱫ ᱫᱚ ᱟᱨᱠᱤ᱾ ᱧᱟᱢ ᱵᱟᱲᱟᱜ ᱜᱮᱭᱟ ᱠᱚ ᱥᱮ ᱟᱨᱠᱤ ᱵᱟᱝᱠᱚ ᱧᱟᱢ ᱵᱟᱲᱟᱜ ᱜᱮᱭᱟ ᱥᱮ ᱧᱮᱞ ᱠᱟᱜ ᱠᱚᱣᱟ ᱵᱤᱱ ᱥᱮ ᱵᱟᱝ ᱾
ᱦᱳᱭ ᱜᱚᱝᱠᱮ ᱟᱫᱚ ᱡᱮᱢᱚᱱ ᱱᱚᱣ ᱵᱚᱱ ᱵᱟᱲᱟᱭ ᱜᱮᱭᱟ ᱛᱟᱦᱚᱞᱮ᱾ ᱡᱮ ᱱᱩᱠᱩ ᱡᱟᱦᱟᱸᱭ ᱥᱤᱭᱟᱹᱲ ᱪᱟᱟᱭ ᱵᱤᱧ ᱠᱚᱫᱚ ᱱᱩᱠᱩ ᱫᱚ ᱢᱟᱱᱮ ᱟᱹᱰᱤ ᱜᱟᱱ ᱠᱚ ᱰᱷᱤᱥᱟᱹ ᱧᱚᱜ ᱜᱮᱭᱟ ᱦᱳᱭᱥᱮ ᱡᱮ᱾ ᱦᱚᱲᱟᱜ ᱢᱟᱱᱮ ᱥᱟᱹᱲᱮ ᱟᱸᱡᱚᱢ ᱛᱮ ᱥᱮ ᱦᱚᱲᱟᱜ ᱢᱟᱱᱮ ᱟᱵᱷᱟᱥ ᱧᱟᱢᱼᱼ ᱵᱟᱠᱚ ᱫᱟᱹᱲ ᱜᱮᱭᱟ ᱟᱨᱠᱤ ᱚᱸᱰᱮ ᱠᱚ ᱛᱟᱦᱮᱸ ᱠᱚᱜ ᱜᱮᱭᱟ ᱟᱨᱼᱼ ᱛᱟᱦᱚᱸ ᱢᱟᱱᱮ ᱦᱳᱭ ᱠᱟᱱᱟ ᱜᱚᱝᱠᱮ ᱡᱟᱦᱟᱸ ᱤᱨ ᱥᱛᱢᱟᱹᱭ ᱫᱚᱠᱚ ᱧᱟᱢᱚᱜ ᱠᱟᱱ ᱜᱮᱭᱟ ᱚᱱᱟ ᱥᱟᱶᱛᱮ᱾ ᱟ ᱦᱩᱲᱩ ᱵᱩᱱ ᱟᱴᱤᱭᱫᱟ ᱦᱳᱭᱥᱮ ᱦᱩᱲᱩ ᱵᱚᱱ ᱛᱚᱞᱫᱟ ᱛᱚ ᱱᱝᱚᱱᱟ ᱥᱚᱢᱚᱭᱼᱼ ᱦᱚᱸ ᱫᱚᱢᱮ ᱠᱚ ᱧᱟᱢᱚᱜ ᱠᱟᱱᱟ ᱦᱳᱭᱥᱮ ᱟᱫᱚ ᱟᱫᱚ ᱜᱚᱝᱠᱮ ᱟᱨ ᱡᱟᱦᱟᱸᱭ ᱵᱤᱧ ᱵᱤᱱ ᱞᱟᱹᱭ ᱠᱮᱜᱼᱟ ᱱᱩᱠᱩ ᱡᱟᱦᱟᱸᱭ ᱠᱤᱛ ᱛᱤ ᱵᱤᱧ ᱵᱤᱱ ᱞᱟᱹᱭ ᱠᱮᱫ ᱠᱚᱣᱟ ᱱᱩᱠᱩ ᱫᱚ ᱠᱤᱱᱛᱩ ᱠᱷᱮᱛ ᱠᱚᱨᱮ ᱫᱚ ᱩᱱᱟᱹᱜ ᱜᱟᱱ ᱫᱚ ᱢᱟᱱᱮ ᱵᱟᱝᱞᱮ ᱧᱟᱢ ᱵᱟᱲᱟ ᱠᱟᱜ ᱠᱚᱣᱟ ᱟᱨ ᱠᱤ ᱵᱮᱥᱤᱨ ᱵᱷᱟᱜᱽ ᱱᱚᱣᱟ ᱚᱲᱟᱜ ᱫᱷᱟᱨᱮ ᱵᱟᱥᱮ ᱠᱚᱨᱮ ᱠᱚ ᱧᱟᱢ ᱵᱟᱲᱟᱜ ᱜᱮᱭᱟ ᱟᱨᱠᱤ ᱟᱫᱚ ᱜᱚᱝᱠᱮ ᱱᱩᱠᱩ ᱵᱤᱧ ᱠᱚᱫᱚ ᱵᱤᱥᱮᱥ ᱠᱚᱨᱮ ᱚᱲᱟᱜ ᱡᱟᱯᱟᱜ ᱠᱚᱨᱮ ᱥᱮ ᱮ ᱚᱲᱟᱜ ᱠᱚᱨᱮᱱ ᱡᱟᱦᱟᱸ ᱡᱩᱫᱤ ᱜᱩᱰᱩ ᱵᱩᱲᱩᱡ ᱠᱚ ᱥᱮ ᱜᱩᱰᱩ ᱵᱷᱩᱜᱟᱹᱜ ᱠᱚ ᱡᱩᱫᱤ ᱠᱚ ᱧᱟᱢᱟ ᱛᱚ ᱱᱚᱜ-ᱱᱟ ᱠᱚᱨᱮ ᱜᱮ ᱟᱫᱚ ᱫᱚᱢᱮ ᱠᱚ ᱥᱚᱜᱮ ᱵᱟᱲᱟᱜ ᱜᱮᱭᱟ ᱟᱨᱠᱤ ᱾ ᱟᱫᱚ ᱱᱩᱠᱩ ᱵᱤᱧ ᱦᱚᱸ ᱫᱚᱢᱮ ᱠᱚ ᱧᱟᱢ ᱵᱟᱲᱟᱜ ᱜᱮᱭᱟ ᱟᱨ ᱱᱚᱣᱟ ᱦᱩᱭᱩᱜ ᱠᱟᱱᱟ ᱩᱱᱠᱩ ᱫᱚ ᱢᱟᱱᱮ ᱡᱩᱫᱤ ᱠᱟᱹᱡ ᱚᱲᱟᱜ ᱫᱷᱟᱨᱮ ᱯᱟᱥᱮ ᱡᱩᱫᱤ ᱠᱟᱹᱡ ᱯᱨᱤᱥᱠᱟᱨ ᱯᱚᱨᱤᱪᱷᱚᱱᱚ ᱠᱟᱹᱡ ᱥᱟᱯᱷᱟ ᱧᱚᱜ ᱡᱩᱫᱤ ᱵᱚᱱ ᱫᱚᱦᱚ ᱠᱟᱜ-ᱟ-ᱼ ᱛᱚ ᱱᱩᱠᱩ ᱵᱤᱧᱟᱜ ᱢᱟᱱᱮ ᱦᱮᱡ ᱦᱚᱸ ᱠᱟᱹᱡ ᱢᱟᱱᱮ ᱟᱠᱚᱴ ᱵᱚᱱ ᱫᱟᱲᱮᱭᱟᱠᱚᱣᱟ ᱟᱨᱠᱤ ᱾
ᱦᱩᱸ ᱦᱩᱸ ᱾
ᱟᱫᱚ ᱵᱮᱥᱤᱨ ᱵᱷᱟᱜᱽ ᱟᱵᱚ ᱟᱛᱩ ᱴᱚᱞᱟ ᱨᱮᱱᱟᱜ ᱚᱲᱟᱜ ᱠᱚᱫᱚ ᱢᱟᱱᱮ ᱠᱟᱹᱡ ᱮᱸ ᱚᱲᱟᱜ ᱡᱟᱯᱟᱜ ᱠᱚᱨᱮ ᱫᱚ ᱢᱟᱱᱮ ᱠᱟᱹᱡ ᱞᱟᱴᱟ ᱜᱟᱡᱟᱲ ᱠᱚ ᱛᱟᱦᱮᱱ ᱜᱮ ᱛᱟᱵᱚᱱᱟ ᱛᱚ ᱾ ᱟᱫᱚ ᱮᱭ ᱠᱟᱨᱚᱱ ᱛᱮ ᱚᱱᱟ ᱞᱟᱴᱟ ᱜᱟᱡᱟᱨ ᱠᱚᱨᱮ ᱠᱚ ᱛᱟᱦᱮᱸᱱᱟ ᱟᱨ ᱞᱟᱴᱟ ᱜᱟᱡᱟᱨ ᱥᱩᱨ ᱨᱮᱜᱮ ᱡᱩᱫᱤ ᱚᱲᱟᱜ ᱛᱟᱦᱮᱸᱱ ᱛᱟᱵᱚᱱᱟ ᱛᱚ ᱞᱟᱴᱟ ᱜᱟᱡᱟᱨ ᱠᱷᱚᱱ ᱚᱲᱟᱜ ᱥᱮᱫ ᱛᱮᱫᱚ ᱵᱮᱥᱤ ᱫᱚ ᱥᱚᱢᱚᱭ ᱵᱟᱝ ᱞᱟᱜᱟᱜ ᱛᱟᱠᱚᱣᱟ ᱡᱮ ᱟᱨ ᱦᱮᱡ ᱦᱚᱸᱠᱚ ᱦᱮᱡ ᱵᱟᱲᱟᱜ ᱜᱮᱭᱟ ᱟᱨᱠᱤ ᱾ ᱟᱫᱚ ᱚᱱᱟ ᱜᱮᱞᱤᱧ ᱢᱮᱱᱟ ᱟᱹᱞᱤᱧ ᱫᱚ ᱡᱮ ᱚᱱᱟ ᱞᱟᱴᱟ ᱜᱟᱡᱟᱲ ᱠᱚ ᱡᱩᱫᱤ ᱚᱲᱟᱜ ᱥᱩᱨ ᱠᱚᱨᱮ ᱠᱟᱹᱡ ᱡᱩᱫᱤ ᱯᱚᱨᱤᱥᱠᱟᱨ ᱯᱚᱨᱤᱪᱪᱷᱚᱱᱱᱚ ᱥᱮ ᱞᱟᱴᱟ ᱜᱟᱡᱟᱨ ᱢᱩᱠᱛᱤ ᱡᱩᱫᱤ ᱠᱟᱹᱡ ᱵᱚᱱ ᱫᱚᱦᱚᱭᱟ ᱾ ᱛᱚ ᱵᱤᱧ ᱦᱮᱡ ᱨᱮᱱᱟᱜ ᱥᱚᱢᱵᱷᱚᱵᱚᱱᱟ ᱟᱹᱰᱤᱜᱟᱱ ᱜᱮ ᱠᱚᱢᱚᱜ-ᱟ ᱾
ᱟᱹᱰᱤ ᱱᱟᱯᱟᱭ ᱱᱟᱯᱟᱭ ᱠᱟᱛᱷᱟ ᱵᱤᱱ ᱞᱟᱹᱭ ᱟᱸᱡᱚᱢᱟᱜ ᱵᱚᱱᱟ ᱛᱚ ᱡᱟᱦᱟᱸ ᱵᱮᱱ ᱞᱟᱹᱭ ᱠᱮᱫᱟ ᱚᱱᱟ ᱞᱟᱴᱟ ᱜᱟᱡᱟᱲ ᱠᱚ ᱠᱟᱛᱷᱟ ᱠᱚ ᱟᱨᱠᱤ ᱛᱚ ᱦᱮᱛᱟᱨ ᱢᱟ ᱵᱚᱨᱥᱟ ᱫᱤᱱ ᱠᱟᱱᱟ ᱛᱚ ᱱᱮᱛᱟᱨ ᱢᱟ ᱡᱟᱹᱥᱛᱤ ᱠᱟᱭᱛᱮ ᱡᱟᱦᱟᱸᱱᱟᱜ ᱡᱷᱩᱯ ᱡᱷᱟᱴ ᱫᱟᱨᱮ ᱠᱚ ᱠᱚ ᱟᱨᱠᱤ ᱟᱹᱰᱤ ᱵᱟᱹᱲᱛᱤ ᱜᱮ ᱫᱟᱨᱮ ᱵᱟᱲᱟᱜ ᱠᱟᱱᱟ ᱦᱮᱛᱟᱨ ᱫᱚ ᱥᱮ ᱠᱷᱮᱛ ᱵᱟᱹᱫᱽ ᱠᱚᱨᱮ ᱢᱟ ᱡᱮᱢᱚᱱ ᱫᱟᱨᱮᱜ ᱠᱟᱱᱟ ᱚᱝᱠᱟ ᱜᱮ ᱴᱷᱤᱠ ᱟᱹᱛᱩ ᱚᱲᱟᱜ ᱚᱲᱟᱜ ᱥᱩᱨ ᱠᱚᱨᱮ ᱦᱚᱸ
ᱟᱹᱰᱤ ᱜᱟᱱ ᱜᱮ ᱫᱟᱨᱮᱜ ᱠᱟᱱ ᱞᱮᱠᱟ ᱟᱨᱠᱤ ᱧᱮᱞ ᱵᱟᱲᱟᱜ ᱠᱟᱱᱟ ᱥᱮ ᱵᱤᱨᱵᱩᱨᱩ ᱠᱚᱦᱚᱸ ᱟᱹᱰᱤ ᱡᱩᱨ ᱜᱟᱡᱟᱲᱚᱜ ᱠᱟᱱᱟ ᱱᱤᱭᱟᱹ ᱥᱚᱢᱚᱭ ᱫᱚ ᱾ ᱚᱱᱟᱛᱮ ᱵᱤᱨᱵᱩᱨᱩ ᱠᱚᱨᱮ ᱥᱮᱸᱫᱽᱨᱟ ᱠᱚ ᱱᱤᱥᱪᱚᱭ ᱟᱵᱤᱱ ᱦᱚᱸ ᱵᱤᱱ ᱪᱟᱞᱟᱣ ᱵᱟᱲᱟᱣ ᱠᱟᱱᱟ ᱡᱮ ᱦᱮᱛᱟᱨ ᱫᱤᱱ ᱫᱚ ᱦᱚᱲ ᱵᱤᱨ ᱵᱩᱨᱩ ᱥᱮᱸᱫᱽᱨᱟ ᱠᱚᱫᱚ ᱟᱨᱠᱤ ᱵᱟᱵᱚᱱ ᱪᱟᱞᱟᱜ ᱜᱮᱭᱟ ᱾ ᱠᱟᱨᱚᱱ ᱫᱚ ᱡᱮ ᱦᱮᱛᱟᱨ ᱫᱚ ᱡᱷᱚᱛᱚ ᱨᱚᱠᱚᱢ ᱫᱟᱨᱮᱜ ᱜᱮ ᱟᱹᱰᱤ ᱡᱩᱨ ᱦᱟᱹᱨᱭᱟᱹᱨ ᱥᱟᱠᱟᱢ ᱠᱚ ᱥᱟᱜᱮᱱᱚᱜ-ᱟ ᱾ ᱢᱟᱱᱮ ᱜᱚᱴᱟ ᱜᱮ ᱢᱟᱱᱮ ᱚᱝᱠᱟ ᱞᱟᱴᱟᱯᱟᱴᱟ ᱜᱮ ᱧᱮᱞᱚᱜ-ᱟ ᱟᱨᱠᱤ ᱚᱝᱠᱟ ᱛᱟᱲᱟᱢ ᱦᱚᱨ ᱠᱚᱦᱚᱸ ᱟᱫᱚᱜ-ᱟ ᱵᱤᱨ ᱠᱚᱨᱮᱜ ᱦᱮᱛᱟᱨ ᱫᱚ, ᱛᱚ ᱚᱱᱟᱛᱮ ᱡᱟᱦᱟᱸ ᱵᱤᱱ ᱞᱟᱹᱭ ᱠᱮᱫᱟ ᱡᱮ ᱚᱲᱟᱜ ᱠᱚᱨᱮᱱᱟᱜ ᱡᱟᱦᱟᱸ ᱡᱷᱩᱯ ᱡᱷᱟᱴ ᱠᱚ ᱡᱩᱫᱤ ᱚᱲᱟᱜ ᱥᱩᱨ ᱠᱚᱨᱮ ᱦᱩᱭᱩᱜ ᱠᱟᱱᱟ ᱛᱚ ᱱᱚᱣᱟ ᱠᱚ ᱡᱩᱫᱤ ᱟᱵᱚ ᱢᱟᱱᱮ ᱢᱟᱜ ᱥᱟᱯᱷᱟ ᱠᱟᱛᱮ ᱵᱚᱱ ᱫᱚᱦᱚ ᱫᱟᱲᱮᱭᱟᱜ-ᱟ ᱡᱮᱢᱚᱱ ᱵᱤᱧ ᱠᱤᱫᱤᱧ ᱥᱮ ᱟᱨᱚ ᱮᱴᱟᱜ ᱨᱚᱠᱚᱢ ᱡᱤᱵᱽ ᱡᱤᱭᱟᱹᱞᱤ ᱠᱚᱦᱚᱸ ᱵᱟᱝᱠᱚ ᱵᱟᱥᱟ ᱫᱟᱲᱮᱭᱟᱜ-ᱟ ᱾ ᱛᱚ ᱱᱚᱣᱟ ᱞᱮᱠᱷᱟᱱ ᱫᱚ ᱦᱳᱭᱛᱳ ᱟᱵᱚ ᱢᱟᱱᱮ ᱩᱱᱠᱩ ᱠᱷᱚᱱ ᱠᱟᱹᱴᱤᱡ ᱵᱷᱟᱜᱮ ᱧᱚᱜ ᱤᱭᱟᱹ ᱨᱮᱵᱚᱱ ᱛᱟᱦᱮᱸ ᱫᱟᱲᱮ ᱠᱚᱜ-ᱟ ᱾ ᱟᱵᱟᱨ ᱧᱮᱞᱚᱜ ᱠᱟᱱᱟ ᱦᱮᱛᱟᱨ ᱢᱟ ᱵᱟᱡᱟᱨ ᱠᱚᱨᱮᱫ ᱩᱱᱠᱩ ᱠᱚ ᱞᱟᱜᱟ ᱠᱚ ᱞᱟᱹᱜᱤᱫ ᱟᱨᱠᱤ ᱵᱤᱵᱷᱤᱱᱱᱚ ᱨᱚᱠᱚᱢ ᱯᱷᱤᱱᱟᱭᱤᱞ ᱴᱤᱱᱟᱭᱤᱞ ᱥᱮ ᱟᱨᱚ ᱱᱟᱱᱟ ᱨᱚᱠᱚᱢᱟᱜ ᱨᱟᱱ ᱠᱚ ᱧᱟᱢᱚᱜ ᱠᱟᱱᱟ ᱟᱨᱠᱤ ᱾ ᱡᱟᱛᱮ ᱩᱱᱠᱩ ᱠᱚ ᱚᱱᱟ ᱠᱚ ᱡᱩᱫᱤ ᱚᱲᱟᱜ ᱫᱷᱟᱨᱮ ᱫᱷᱟᱨᱮ ᱠᱚᱨᱮ ᱥᱮ ᱵᱟᱲᱜᱮ ᱠᱚᱨᱮᱫ ᱡᱟᱦᱟᱸ ᱠᱚᱨᱮᱜ ᱡᱷᱩᱯ ᱡᱷᱟᱲ ᱠᱚ ᱢᱮᱱᱟᱜ-ᱟ ᱱᱚᱣᱟ ᱠᱚᱨᱮᱫ ᱡᱩᱫᱤ ᱵᱚᱱ ᱠᱟᱹᱴᱤᱡ ᱵᱚᱱ ᱤᱥᱴᱟᱹ ᱫᱟᱲᱮᱭᱟᱜ-ᱟ ᱥᱮ ᱠᱚᱴᱟ ᱫᱟᱲᱮᱭᱟᱜ-ᱟ ᱠᱷᱟᱱ ᱫᱚ ᱵᱤᱧ ᱠᱤᱫᱤᱧ ᱠᱚᱦᱚᱸ ᱥᱮ ᱟᱨᱚ ᱮᱴᱟᱜ ᱡᱤᱵᱽ ᱡᱤᱭᱟᱹᱞᱤ ᱠᱚᱦᱚᱸ ᱵᱟᱥᱟ ᱨᱮᱱᱟᱜ ᱟᱨᱠᱤ ᱪᱟᱱᱥ ᱠᱟᱹᱴᱤᱡ ᱠᱚᱢᱚᱜ-ᱟ ᱛᱳᱻ ᱤᱱᱟᱹ ᱠᱷᱟᱱ ᱮᱸᱰᱮᱠᱷᱟᱱ ᱟᱵᱚᱜᱮ ᱠᱟᱹᱴᱤᱡ ᱥᱩᱨᱚᱠᱠᱷᱟ ᱧᱚᱜ ᱵᱚᱱ ᱛᱟᱦᱮᱸ ᱞᱮᱠᱟ ᱟᱨᱠᱤ ᱢᱚᱱᱮ ᱵᱟᱲᱟᱭ ᱤᱫᱤᱜ ᱛᱮᱜᱤ ᱚᱱᱟ ᱵᱟᱡᱟᱨ ᱠᱚ ᱨᱮᱱᱟᱜ ᱚᱱᱟ ᱡᱟᱦᱟᱸ ᱨᱟᱱ ᱠᱚ ᱧᱟᱢᱚᱜ ᱠᱟᱱᱟ, ᱚᱠᱚᱭ ᱡᱩᱫᱤ ᱵᱟᱲᱜᱮ ᱠᱚᱨᱮᱫ ᱵᱚᱱ ᱮᱢ ᱫᱟᱲᱮᱭᱟᱜ-ᱟ᱾
ᱟᱪᱪᱷᱟ ᱟᱪᱪᱷᱟ ᱟᱫᱚ ᱜᱚᱝᱠᱮ ᱦᱳᱭ, ᱡᱟᱦᱟᱸ ᱵᱤᱱ ᱞᱟᱹᱭ ᱠᱮᱫᱟ ᱱᱚᱣᱟ ᱦᱚᱸ ᱟᱹᱰᱤ ᱟᱹᱰᱤ ᱡᱚᱛᱷᱟᱛ ᱠᱟᱛᱷᱟ ᱵᱤᱱ ᱢᱮᱱᱠᱮᱜ-ᱟ, ᱟᱹᱵᱤᱱᱟᱜ ᱱᱚᱣᱟ ᱠᱟᱛᱷᱟ ᱠᱚ ᱟᱸᱡᱚᱢ ᱛᱮ ᱟᱹᱞᱤᱧ ᱦᱚᱸ ᱟᱹᱰᱤ ᱢᱚᱡᱽ ᱞᱤᱧ ᱵᱩᱡᱷᱟᱹᱣ ᱠᱮᱜ-ᱟ᱾
ᱛᱚ ᱜᱚᱝᱠᱮ, ᱱᱚᱜ-ᱚᱭ ᱡᱮ ᱟᱫᱚ ᱠᱤᱪᱷᱩ ᱜᱟᱱ ᱧᱮᱞ ᱵᱟᱲᱟ ᱦᱳᱭ ᱟᱠᱟᱱᱟ, ᱡᱮ ᱯᱚᱨᱮ ᱡᱟᱦᱟᱸᱭ ᱠᱚᱣᱟᱜ ᱜᱟᱹᱰᱭᱟᱹ ᱠᱚ ᱦᱮᱱᱟᱜ ᱜᱮᱭᱟ ᱦᱳᱭ ᱥᱮ, ᱛᱚ ᱱᱚᱜ-ᱚ ᱱᱚᱣᱟ ᱠᱚᱨᱮ ᱫᱚ ᱵᱤᱥᱮᱥ ᱠᱚᱨᱮ ᱫᱚ ᱢᱟᱱᱮ ᱮᱴᱟᱜ ᱵᱤᱧ ᱠᱷᱚᱱ ᱫᱚ, ᱱᱩᱠᱩ ᱰᱷᱚᱲ ᱵᱤᱧ ᱠᱚᱜᱮ ᱫᱚᱢᱮ ᱠᱚ ᱨᱟᱠᱟᱵ ᱦᱤᱡᱩᱜ ᱦᱮᱸ ᱥᱮ ᱛᱚ ᱱᱩᱠᱩ ᱵᱤᱧ ᱚᱲᱟᱜ ᱥᱮᱫ ᱠᱚ ᱦᱮᱡ ᱞᱮᱱᱠᱷᱟᱱ ᱛᱚ ᱱᱩᱠᱩ ᱫᱚ ᱢᱟᱱᱮ ᱜᱚᱡ ᱜᱤᱲᱤ ᱫᱚᱨᱠᱟᱨ ᱥᱮ ᱫᱚᱨᱠᱟᱨ ᱱᱚᱣᱟ ᱡᱩᱫᱤ ᱠᱟᱹᱡ ᱟᱵᱤᱱ ᱵᱤᱱ ᱞᱟᱹᱭ ᱫᱟᱲᱮ ᱠᱤᱞᱤᱧᱟ ᱛᱚ ᱟᱹᱰᱤ ᱜᱟᱱ ᱜᱮ ᱵᱷᱟᱜᱮ ᱠᱚᱜ-ᱟ, ᱟᱨᱠᱤ
ᱡᱟᱦᱟᱸ ᱠᱟᱛᱷᱟ ᱠᱚ ᱵᱤᱱ ᱞᱟᱹᱭ ᱠᱮᱫᱟ, ᱟᱨᱠᱤ ᱡᱟᱦᱟᱸᱱ ᱡᱤᱵᱽ ᱡᱤᱭᱟᱹᱞᱤ ᱟᱨᱠᱤ ᱟᱵᱚ ᱡᱩᱫᱤ ᱮᱻ ᱜᱚᱡ ᱫᱚ ᱮᱠᱟᱞ ᱜᱮ ᱵᱟᱝ ᱴᱷᱤᱠ ᱜᱮᱭᱟ, ᱛᱚ ᱟᱹᱵᱤᱱ ᱡᱟᱦᱟᱸᱭ ᱡᱩᱫᱤ ᱟᱹᱵᱤᱱ ᱢᱟᱱᱮ ᱟᱵᱚᱣᱟᱜ ᱞᱟᱡ ᱞᱟᱹᱜᱤᱫ ᱥᱮ ᱡᱟᱢᱲᱳ ᱠᱚᱫᱚ ᱡᱮᱢᱚᱱ ᱟᱵᱚ ᱵᱚᱱ ᱡᱚᱢ ᱵᱟᱲᱟ ᱠᱚᱣᱟ, ᱱᱩᱠᱩ ᱡᱩᱫᱤ ᱟᱵᱚ ᱜᱚᱡ ᱠᱟᱛᱮ ᱵᱚᱱ ᱜᱤᱰᱤ ᱠᱚᱣᱟ, ᱱᱚᱣᱟ ᱫᱚ ᱢᱤᱫᱴᱟᱝ ᱠᱷᱟᱨᱟᱯ ᱧᱚᱜ ᱢᱟᱱᱮ ᱵᱩᱡᱷᱟᱹᱜ ᱠᱟᱱᱟ ᱠᱤᱱᱛᱩ ᱡᱫᱤ ᱟᱵᱚ ᱡᱩᱫᱤ ᱟᱵᱚᱣᱟᱜ ᱞᱟᱡ ᱞᱟᱹᱜᱤᱫ ᱥᱮ ᱟᱵᱚᱣᱟᱜ ᱠᱷᱟᱫᱚ ᱦᱤᱥᱟᱹᱵ ᱛᱮᱵᱚᱱ ᱜᱚᱡ ᱠᱟᱛᱮ ᱵᱚᱱ ᱡᱚᱢᱮᱭᱟ ᱛᱚ ᱱᱚᱣᱟ ᱠᱚᱫᱚ ᱴᱷᱤᱠ ᱴᱷᱤᱠ ᱜᱮᱭᱟ, ᱠᱟᱨᱚᱱ ᱞᱟᱡ ᱞᱟᱜᱤᱫ ᱜᱮᱛᱚ ᱟᱵᱚ ᱢᱟᱱᱮ ᱵᱚᱱ ᱛᱟᱯᱟᱢ ᱠᱟᱱᱟ, ᱛᱚ ᱚᱱᱟ ᱛᱮ ᱟᱨᱠᱤ ᱟᱹᱞᱤᱧ ᱫᱚᱞᱤᱧ ᱞᱟᱹᱭᱟ ᱡᱮ ᱡᱤᱵᱽ-ᱡᱤᱭᱟᱹᱞᱤ ᱠᱚᱫᱚ ᱡᱩᱫᱤ ᱟᱵᱚᱣᱟᱜ ᱢᱟᱱᱮ ᱡᱚᱢ ᱞᱟᱹᱜᱤᱫ ᱵᱚᱱ ᱜᱚᱡ ᱠᱚᱣᱟ ᱛᱟᱦᱞᱮ ᱱᱚᱣᱟ ᱫᱚ ᱴᱷᱤᱠ ᱧᱚᱜ ᱜᱮ ᱴᱷᱤᱠ ᱜᱮᱭᱟ, ᱟᱫᱚ ᱡᱩᱫᱤ ᱥᱩᱫᱷᱩ ᱜᱚᱡ ᱠᱟᱛᱮᱫ ᱵᱚᱱ ᱜᱤᱰᱤ ᱠᱟᱭᱟ ᱛᱚ ᱱᱚᱣᱟ ᱫᱚ ᱵᱟᱝ ᱴᱷᱤᱠ ᱞᱮᱠᱟᱜᱤᱧ ᱵᱩᱡ ᱫᱟ, ᱟᱨ ᱡᱟᱦᱟᱸᱢ ᱞᱟᱹᱭ ᱫᱟ ᱩᱱᱠᱩ ᱦᱮᱸᱛᱟᱨ ᱢᱟ ᱠᱷᱮᱛᱽ ᱵᱟᱹᱫᱽ ᱠᱚᱨᱮᱫ ᱟᱨᱠᱤ ᱜᱚᱴᱟ ᱫᱟᱜ ᱠᱚ ᱛᱚᱸᱵᱟᱜ ᱠᱟᱱ ᱛᱮ ᱟᱨᱠᱤ ᱡᱟᱦᱟᱸᱭ ᱠᱚ ᱵᱤᱧᱟᱜ ᱵᱤᱥ ᱠᱚ ᱵᱟᱹᱱᱩᱜ ᱛᱟᱠᱚᱣᱟ, ᱡᱮᱢᱚᱱ ᱰᱷᱚᱸᱲ ᱵᱤᱧ ᱵᱤᱱ ᱞᱟᱹᱭ ᱠᱮᱫ ᱠᱚᱣᱟ ᱥᱮ ᱰᱩᱞᱩᱰᱩᱝ ᱵᱤᱧ ᱠᱚ, ᱱᱩᱠᱩ ᱫᱚ ᱚᱲᱟᱜ ᱥᱩᱨ ᱠᱚᱨᱮ ᱦᱤᱡᱩᱜ ᱠᱟᱱᱟ ᱥᱮ ᱚᱲᱟᱜ ᱥᱳᱨ ᱠᱚᱨᱮ ᱦᱮᱡ ᱠᱟᱛᱮᱜ ᱟᱥᱨᱚᱭ ᱠᱚ ᱦᱟᱛᱟᱣ ᱫᱟ᱾ ᱛᱚ ᱡᱟᱦᱟᱸᱭ ᱠᱚᱣᱟᱜ ᱵᱤᱥ ᱵᱟᱹᱱᱩᱜᱼᱟ, ᱛᱚ ᱱᱩᱠᱩ ᱫᱚ ᱡᱮᱦᱮᱛᱩ ᱟᱵᱚ ᱫᱚ ᱵᱟᱠᱚ ᱪᱤᱠᱟᱹ ᱫᱟᱲᱮᱭᱟ ᱵᱚᱱᱟ, ᱱᱚᱝᱠᱟᱱ ᱠᱚ ᱵᱤᱧ ᱠᱚᱫᱚ ᱢᱟᱱᱮ ᱜᱚᱡ ᱫᱚ ᱟᱨᱠᱤ ᱩᱱᱟᱹᱜ ᱵᱟᱝ ᱴᱷᱤᱠ-ᱟ ᱟᱹᱞᱤᱧᱟᱜ ᱢᱮᱱ ᱛᱮᱫᱚ᱾ ᱠᱟᱨᱚᱱ ᱱᱩᱭ ᱛᱚ ᱦᱮᱡ ᱠᱟᱛᱮᱜ ᱡᱚᱫᱤ ᱟᱢ ᱚᱲᱟᱜ ᱥᱩᱨ ᱨᱮ ᱦᱮᱡ ᱮᱱ ᱨᱮᱦᱚᱸ, ᱡᱮᱦᱮᱛᱩ ᱱᱩᱭ ᱫᱚ ᱟᱢᱟᱜ ᱚᱱᱠᱟᱱᱟᱜ ᱫᱚ ᱪᱮᱫ ᱦᱚᱸ ᱵᱟᱭ ᱠᱷᱩᱛᱤ ᱵᱟᱲᱟᱭ ᱫᱟ, ᱛᱟᱦᱚᱞᱮ ᱟᱫᱚ ᱢᱟᱱᱮ ᱱᱩᱠᱩ ᱵᱤᱧ ᱠᱚᱫᱚ ᱪᱤᱛᱤ ᱚᱲᱟᱜ ᱠᱷᱚᱱ ᱢᱟᱱᱮ ᱜᱚᱡ ᱫᱚ ᱵᱟᱝ ᱨᱮᱦᱚᱸ, ᱚᱲᱟᱜ ᱠᱷᱚᱱ ᱡᱮᱦᱮᱛᱩ ᱵᱤᱧ ᱫᱚ ᱧᱮᱞ ᱛᱮᱜᱮ ᱵᱚᱛᱚᱨ ᱧᱚᱜ ᱵᱚᱱ ᱵᱩᱡ ᱜᱮᱭᱟ᱾ ᱛᱚ ᱚᱲᱟᱜ ᱠᱷᱚᱱ ᱠᱟᱹᱴᱤᱡ ᱞᱟᱜᱟ ᱩᱰᱩᱜ, ᱠᱟᱛᱮᱜ ᱥᱟ ᱥᱟᱦᱟ ᱧᱚᱜ ᱤᱫᱤ -ᱤᱫᱤ ᱦᱚᱴᱚ ᱠᱟᱛᱮᱫ ᱟᱲᱟᱜ ᱠᱷᱟᱱ ᱜᱮ, ᱟᱨᱠᱤ ᱱᱟᱯᱟᱭᱚᱜᱼᱟ᱾ ᱛᱚ ᱜᱚᱝᱠᱮ ᱟᱹᱞᱤᱧ ᱞᱤᱧ ᱞᱟᱹᱭᱟ ᱡᱮ ᱦᱚᱜ-ᱚᱭ ᱡᱟᱦᱟᱸᱭ ᱵᱤᱥ ᱵᱟᱹᱱᱩᱜ ᱵᱤᱧ ᱠᱚ ᱡᱩᱫᱤ ᱚᱲᱟᱜ ᱥᱳᱨ ᱠᱚᱨᱮ ᱠᱚ ᱦᱤᱡᱩᱜ-ᱟ, ᱩᱱᱩᱠᱩ ᱫᱚ ᱜᱚᱡ ᱵᱷᱟᱜᱮᱭᱟ ᱥᱮ ᱵᱟᱝ ᱜᱚᱡ ᱵᱷᱟᱜᱮᱭᱟ ᱠᱟᱹᱴᱤᱡ ᱞᱟᱹᱭ ᱛᱟᱵᱚᱱ ᱵᱤᱱ?
ᱜᱚᱝᱠᱮ, ᱟᱫᱚ ᱟᱹᱵᱤᱱ ᱡᱟᱦᱟᱸᱭ ᱫᱤᱥ ᱦᱩᱫ ᱦᱩᱫᱤᱥ ᱵᱤᱱ ᱮᱢ ᱠᱮᱫᱟ ᱱᱚᱭᱟ ᱫᱚ ᱟᱹᱰᱤ ᱜᱮ, ᱢᱟᱱᱮ ᱵᱷᱟᱜᱮ ᱞᱤᱧ ᱵᱩᱡ ᱠᱮᱫ-ᱟ ᱦᱳᱭ ᱥᱮ᱾ ᱟᱹᱰᱤ ᱢᱚᱸᱡᱽ ᱫᱤᱥ ᱦᱩᱫᱤᱥ ᱵᱤᱱ ᱮᱢ ᱠᱮᱫᱟ ᱱᱚᱣᱟ ᱮ ᱫᱤᱥ ᱦᱩᱫᱤᱥ ᱜᱮ ᱡᱩᱫᱤ ᱦᱤᱡᱩᱜ-ᱟ ᱟᱵᱚ ᱥᱟᱱᱟᱢ ᱦᱚᱲ ᱴᱷᱮᱱ ᱡᱩᱫᱤ ᱛᱟᱦᱮᱸ ᱠᱚᱜ ᱜᱮᱭᱟ ᱱᱚᱝᱠᱟ᱾ ᱛᱚ ᱟᱹᱰᱤᱜᱮ ᱱᱟᱯᱟᱭ ᱠᱚᱜ-ᱟ᱾ ᱠᱟᱜ ᱜᱮᱭᱟ ᱦᱳᱭᱥᱮ᱾ ᱡᱮ ᱡᱟᱦᱟ ᱠᱟᱛᱷᱟ ᱵᱤᱱ ᱞᱟᱹᱭ ᱠᱮᱫ-ᱟ ᱡᱮ ᱱᱚᱜ-ᱚᱭ ᱡᱟᱦᱟᱸ, ᱡᱤᱱᱤᱥᱜᱮ ᱡᱟᱦᱟᱸᱭ ᱡᱤᱵ-ᱡᱤᱭᱟᱹᱞᱤ ᱜᱮ ᱡᱩᱫᱤ ᱡᱚᱢ ᱞᱟᱹᱜᱤᱫ ᱡᱩᱫᱤ ᱵᱚᱱ ᱜᱚᱡᱮ ᱠᱟᱱ ᱠᱷᱟᱱ ᱚᱱᱟ ᱫᱚ ᱴᱷᱤᱜ ᱜᱮᱭᱟ᱾ ᱢᱮᱱᱠᱷᱟᱱ ᱡᱟᱦᱟᱸ ᱜᱚᱡ ᱠᱟᱛᱮᱜ ᱡᱟᱦᱟᱸ ᱵᱚᱱ ᱜᱤᱲᱤ ᱠᱟᱠᱚ ᱠᱟᱱᱟ᱾ ᱱᱚᱣᱟ ᱠᱚ